ᱦᱮᱞᱳ ᱦᱳᱭ ᱥᱟᱹᱜᱩᱱ ᱥᱤᱸᱜᱟᱹᱲ?
ᱛᱟᱯᱚᱨᱮ ᱱᱟᱯᱟᱭ ᱵᱟᱲᱟ ᱜᱮᱛᱚ?
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ᱾ ᱟᱫᱚ ᱜᱚᱢᱠᱮ ᱟᱵᱤᱱ ᱜᱮ ᱪᱮᱫ ᱞᱮᱠᱟ?
ᱦᱚᱸ ᱟᱹᱞᱤᱧ ᱦᱚᱸ ᱦᱜ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟᱹ᱾ ᱟᱨ ᱚᱲᱟᱜ ᱦᱚᱲ ᱠᱚᱫᱚ ᱪᱮᱫ ᱞᱮᱠᱟ, ᱱᱟᱯᱟᱭ ᱵᱟᱲᱟ ᱜᱮᱛᱚ?
ᱦᱮᱸ ᱟᱫᱚ ᱱᱤᱭᱟᱹ ᱜᱷᱟᱹᱲᱤᱡ ᱫᱚ ᱱᱟᱯᱟᱭ ᱫᱚ ᱱᱟᱯᱟᱭ ᱵᱟᱲᱟ ᱜᱮᱭᱟ, ᱟᱫᱚ ᱱᱚᱜ ᱚᱭ ᱛᱚ ᱠᱟᱹᱢᱤ ᱠᱚ ᱦᱳᱭᱳᱜ ᱠᱟᱱᱟ᱾ ᱦᱳᱭᱛᱮ ᱟᱫᱚ ᱚᱱᱟ ᱦᱚᱲᱢᱚ ᱞᱟᱸᱜᱟ ᱠᱚ ᱚᱱᱮ ᱟᱨ ᱚᱱᱮ ᱛᱤ ᱡᱟᱸᱜᱟ ᱦᱟᱹᱥᱩ, ᱱᱚᱣᱟ ᱠᱚᱦᱚᱸ ᱦᱮᱱᱟᱜ ᱜᱮᱭᱟ ᱟᱨᱠᱤ᱾ ᱛᱟᱦᱚᱞᱮ ᱜᱚᱝᱠᱮ ᱟᱯᱮ ᱚᱲᱟᱜ ᱦᱚᱲ ᱠᱚᱫᱚ?
ᱦᱳᱭ ᱩᱱᱠᱩ ᱠᱚᱦᱚᱸ ᱱᱟᱯᱟᱭ ᱵᱟᱲᱟ ᱜᱮ, ᱦᱮᱱᱟᱜ ᱠᱟᱜ ᱠᱚᱣᱟ ᱟᱨ ᱤᱹᱱᱟᱠᱚ ᱢᱟ ᱛᱟᱦᱞᱮ ᱱᱤᱛᱳᱜ ᱫᱚ ᱪᱟᱥ ᱠᱟᱹᱢᱤ ᱨᱮᱜᱮ ᱞᱟᱜᱟᱣ ᱦᱮᱱᱟᱜ ᱠᱚᱣᱟ, ᱟᱨ ᱤᱱᱠᱟᱹ ᱜᱮ ᱠᱟᱹᱢᱤ ᱵᱟᱲᱟᱭ ᱦᱳᱭᱩᱜ ᱠᱟᱱᱟ ᱾ ᱛᱟᱦᱚᱞᱮ ᱟᱵᱤᱱ ᱫᱚ ᱪᱟᱥ ᱠᱟᱹᱢᱤ ᱠᱚᱫᱚ, ᱛᱤᱱᱟᱹᱜ ᱜᱟᱱ ᱵᱮᱱ ᱠᱟᱹᱢᱤ ᱠᱮᱫᱟ?
ᱟᱫᱚ ᱪᱟᱥ ᱠᱟᱹᱢᱤ ᱠᱚᱫᱚ ᱱᱚᱜᱼᱚᱭ ᱢᱟᱱᱮ, ᱡᱷᱚᱛᱚᱣᱟᱜ ᱜᱮ ᱦᱳᱭᱩᱜ ᱠᱟᱱᱟ ᱟᱨᱠᱤ᱾ ᱪᱮᱫ ᱤᱧ ᱢᱮᱱᱟ ᱟᱞᱮ ᱥᱮᱫ ᱫᱚ ᱟᱪᱠᱟ ᱜᱮ ᱫᱟᱜ ᱮ ᱡᱟᱹᱲᱤ ᱠᱮᱫᱟᱭ᱾ ᱛᱚ ᱡᱷᱚᱛᱚ ᱢᱤᱫ ᱥᱟᱶᱛᱮ ᱪᱟᱥ ᱞᱟᱜᱟᱣ ᱟᱠᱟᱱ ᱛᱟᱞᱮᱭᱟ ᱾
ᱦ ᱟᱪᱪᱷᱟ ᱟᱹᱰᱤ ᱵᱷᱟᱹᱜᱤ ᱠᱟᱛᱷᱟ ᱾
ᱦᱳᱭ ᱛᱟᱦᱞᱮ ᱫᱟᱫᱟ ᱟᱯᱮ ᱢᱟᱱᱮ ᱜᱚᱝᱠᱮ ᱟᱯᱮ ᱫᱚ ᱢᱟᱱᱮ ᱪᱟᱥᱵᱟᱥ ᱫᱚ ᱛᱤᱱᱟᱹᱜ ᱜᱟᱱ ᱯᱮ ᱪᱤᱠᱟᱹ ᱠᱮᱫᱟ?
ᱦ ᱥᱮᱱ ᱫᱚ ᱦᱟᱸᱜ ᱢᱟᱲᱟᱝ ᱠᱷᱚᱡ ᱫᱚ, ᱦᱟᱜ ᱵᱟᱝᱠᱚ ᱫᱷᱩᱨᱟᱹᱣ ᱠᱟᱱ ᱛᱟᱦᱮᱱᱟ, ᱟᱨᱼᱼ ᱚ ᱫᱟᱜ ᱡᱟᱹᱲᱤ ᱦᱚᱸ ᱞᱟᱦᱟ ᱠᱷᱚᱱ ᱫᱚ, ᱚᱱᱠᱟ ᱵᱷᱟᱜᱤ ᱵᱟᱭ ᱫᱟᱜ ᱡᱟᱹᱲᱤ ᱠᱟᱫ ᱛᱮ ᱛᱟᱭᱚᱢ ᱛᱮᱜᱮᱠᱚ ᱫᱷᱩᱨᱟᱹᱣ ᱠᱟᱱᱟ, ᱟᱨ ᱛᱚᱞᱟ ᱠᱚᱦᱚᱸ ᱦᱩᱰᱤᱧ ᱵᱟᱲᱟᱭ ᱜᱮᱭᱟ ᱾ ᱚᱱᱟ ᱠᱷᱟᱹᱛᱤᱨ ᱟᱞᱮ ᱫᱚᱸᱛᱟᱭᱚᱢ ᱛᱮ, ᱠᱷᱟᱱ ᱞᱮ ᱫᱷᱩᱨᱟᱹᱣ ᱠᱟᱱᱟ ᱾
ᱟᱪᱪᱷᱟ, ᱟᱪᱪᱷᱟ᱾
ᱛᱤᱱᱟᱹᱜ ᱜᱟᱱ ᱯᱮ ᱨᱚᱦᱚᱭ ᱠᱮᱫᱟ ᱛᱟᱭᱞᱮ?
ᱪᱮ?
ᱛᱤᱱᱟᱹᱜ ᱜᱟᱱ ᱠᱟᱹᱢᱤ ᱯᱮ, ᱢᱟᱲᱟᱝ ᱠᱮᱫᱟ ᱥᱮ ᱛᱤᱱᱟᱹᱜ ᱜᱟᱱ ᱠᱟᱹᱢᱤ ᱯᱮ ᱞᱟᱦᱟ ᱠᱮᱫᱟ?
ᱚ ᱟᱫᱚ ᱠᱟᱹᱢᱤ ᱠᱚᱫᱚ ᱦᱳᱭᱳᱜ ᱠᱟᱱᱟ, ᱡᱮᱼᱼ ᱢᱟᱱᱮ ᱞᱚᱥᱚᱫ ᱠᱚᱦᱚᱸ ᱦᱳᱭᱳᱜ ᱠᱟᱱ ᱜᱮᱭᱟ, ᱟᱨ ᱨᱚᱦᱚᱭ ᱠᱚᱦᱚᱸᱞᱮ ᱮᱦᱚᱵ ᱠᱟᱫᱟ ᱟᱨᱠᱤ ᱱᱚᱜᱼᱚᱭ ᱠᱚᱴᱟ ᱫᱤᱱ ᱠᱷᱚᱱ᱾ ᱦᱳᱭᱥᱮ ᱨᱚᱦᱚᱭ ᱠᱚᱦᱚᱸ ᱞᱮ ᱮᱦᱚᱵ ᱠᱟᱫᱟ, ᱟᱨ ᱱᱚᱛᱮ ᱪᱷᱟᱴᱟᱪᱷᱟᱴᱤᱼᱼ ᱪᱷᱟᱴᱤ ᱠᱚ ᱪᱟᱞᱟᱜ ᱠᱟᱱᱟ, ᱥᱤᱭᱳᱚᱜ ᱠᱚ ᱪᱟᱞᱟᱜ ᱠᱟᱱᱟ ᱦᱳᱭᱥᱮ᱾
ᱦᱩᱸ, ᱦᱩᱸ᱾
ᱟᱨ ᱱᱚᱣᱟ ᱡᱟᱦᱟᱸ ᱤᱭᱟᱹ ᱠᱚ ᱟᱨᱠᱤ ᱢᱟᱱᱮ ᱦᱮᱞᱳ,
ᱦᱚᱸ ᱢᱟ ᱞᱟᱹᱭᱵᱤᱱ?
ᱦᱚ ᱟᱫᱚ ᱱᱚᱜᱚᱭ ᱪᱷᱟᱴᱼ ᱪᱷᱟᱹᱴᱤᱤᱠ ᱠᱚ ᱪᱟᱞᱟᱜ ᱠᱟᱱᱟ, ᱥᱤᱭᱳᱜ ᱠᱚ ᱪᱟᱞᱟᱜ ᱠᱟᱱᱟ, ᱨᱚᱦᱚᱭ ᱠᱚᱦᱚᱸ ᱪᱟᱞᱟᱜ ᱠᱟᱱ ᱜᱮᱭᱟ ᱟᱨᱠᱤ ᱦᱳᱭ ᱾ ᱟᱫᱚ ᱛᱟᱦᱞᱮ ᱜᱚᱝᱠᱮ ᱟᱯᱮ ᱥᱮᱫ ᱫᱚ ᱢᱟᱱᱮ ᱟᱹᱣᱨᱤᱭᱟᱜ ᱜᱮᱭᱟ ᱵᱟᱝ?
ᱦᱚᱸ ᱦᱮᱸ ᱱᱚᱜᱼᱚᱭ ᱱᱟᱥᱮ ᱱᱟᱥᱮ ᱫᱷᱩᱨᱟᱹᱣ ᱵᱟᱲᱟ ᱦᱳᱭ ᱠᱟᱱᱟ, ᱵᱟᱹᱭᱦᱟᱹᱲ ᱨᱮ ᱟᱨᱼᱼ ᱵᱟᱹᱛ ᱠᱷᱚᱱ ᱫᱚ ᱟᱹᱣᱨᱤ ᱞᱮ, ᱨᱟᱠᱟᱵᱚᱜ ᱜᱮᱭᱟ ᱼᱼ ᱟᱯᱮ ᱫᱚ ᱛᱤᱱᱟᱹᱜ ᱜᱟᱱ ᱯᱮ ᱨᱚᱦᱚᱭ ᱠᱮᱫᱟ?
ᱦᱮᱸ ᱨᱚᱦᱚᱭ ᱱᱮᱼᱮ ᱞᱮ ᱟᱨᱟᱢᱵᱚ ᱠᱟᱫᱟ, ᱟᱨᱠᱤ ᱟᱨ ᱢᱟᱱᱮ ᱱᱤᱛᱚᱜ ᱫᱚᱼᱼ ᱱᱚᱣᱟ ᱥᱤ ᱠᱚᱜᱮ ᱪᱟᱞᱟᱜ ᱠᱟᱱᱟ, ᱥᱤ ᱠᱚ ᱪᱷᱟᱴᱟᱪᱷᱟᱴᱤ ᱠᱚ ᱟᱫᱚᱼᱼ ᱦᱚᱲᱠᱚ ᱵᱟᱠᱚ ᱧᱟᱢᱚᱜ ᱠᱟᱱ ᱛᱟᱦᱮᱸ, ᱱᱤᱡᱮ ᱛᱮᱜᱮ ᱢᱟᱱᱮ ᱪᱷᱩᱴᱟᱹᱣ ᱦᱳᱭ ᱠᱟᱱᱟ ᱟᱨᱠᱤ᱾
ᱦᱩᱸ, ᱥᱟᱱᱟᱢ ᱦᱚᱲ ᱜᱮᱠᱚ ᱚᱱᱛᱮ ᱫᱚᱠᱚ ᱫᱷᱩᱨᱟᱹᱣ ᱟᱠᱟᱱᱟ ᱥᱮ ᱪᱮᱫᱟ?
ᱦᱮᱸ ᱟᱫᱚ ᱚᱱᱮᱧ ᱞᱟᱹᱭ ᱠᱮᱫ ᱫᱚ ᱡᱮᱼ ᱮᱼᱼ ᱱᱚᱣᱟ ᱥᱮᱨᱢᱟ ᱫᱟᱜ ᱡᱟᱹᱲᱤ ᱛᱮᱜᱮ ᱢᱟᱱᱮ ᱢᱤᱫ ᱥᱟᱶ ᱛᱮᱜᱮ ᱜᱚᱴᱟ ᱠᱷᱮᱛ ᱠᱚ ᱫᱟᱜ ᱮᱱᱟ ᱾ ᱦᱮ ᱦᱳᱭᱥᱮ ᱛᱟᱦᱚᱞᱮ ᱼᱼ ᱟᱫᱚ ᱢᱤᱫ ᱛᱮᱜᱮ ᱢᱟᱱᱮ ᱥᱤ ᱠᱚ ᱮᱦᱚᱵ ᱟᱠᱟᱫᱟ ᱠᱚ ᱟᱨᱠᱤ ᱨᱚᱦᱚᱭ ᱠᱚᱼᱼ
ᱟᱪᱪᱷᱟ
ᱦᱳᱭ ᱦᱳᱭ
ᱟᱞᱮ ᱥᱮᱱ ᱦᱚᱸ ᱫᱷᱩᱨᱟᱹᱣ ᱫᱚᱠᱚ ᱫᱷᱩᱨᱟᱹᱣ ᱠᱟᱱᱟ ᱛᱚᱵᱮ ᱦᱟᱜᱼᱼ ᱚᱱᱟ ᱛᱮᱞᱤᱧ ᱞᱟᱹᱭᱫᱟ ᱡᱮ ᱥᱮᱨᱢᱟ ᱡᱟᱹᱲᱤ ᱢᱟᱨᱟᱝ ᱠᱷᱚᱱᱚᱡ ᱵᱟᱭ ᱧᱮᱞ ᱟᱠᱟᱱᱟ ᱚᱱᱟ ᱠᱷᱟᱹᱛᱤᱨ ᱛᱮᱦᱚᱸᱼᱼ ᱛᱚᱞᱟ ᱠᱚ ᱦᱩᱰᱤᱧ ᱦᱩᱰᱤᱧᱚᱜ ᱜᱮᱭᱟ ᱟᱫᱚ ᱠᱷᱟᱹᱞᱤ ᱵᱟᱹᱭᱦᱟᱹᱲ ᱨᱮᱱᱟᱜ ᱛᱮᱫ ᱜᱮ ᱦᱟᱸᱜ ᱞᱟᱹᱴᱩ ᱟᱠᱟᱱᱟᱼᱼ ᱮ ᱵᱟᱹᱭᱦᱟᱹᱲ ᱨᱮᱭᱟᱜ ᱫᱚ ᱱᱟᱥᱮ ᱚᱱᱠᱟᱜ ᱜᱮ ᱵᱟᱝ ᱵᱟᱝ ᱠᱟᱛᱮ ᱛᱮ ᱢᱟᱲᱟᱝ ᱛᱮ ᱜᱤᱰᱤ ᱵᱟᱲᱟ ᱠᱟᱜ ᱛᱮ ᱵᱟᱹᱭᱦᱟᱹᱲ ᱨᱮᱫᱚᱠᱚ ᱫᱷᱩᱨᱟᱹᱣ ᱠᱟ‌ᱱ ᱜᱮᱭᱟ ᱵᱟᱹᱫᱽ ᱨᱮ ᱫᱚ ᱮᱠᱟᱞ ᱜᱮ ᱦᱟᱸᱜ ᱟᱳᱨᱤᱣᱟᱭ-ᱟ ᱥᱩᱫᱩ ᱠᱷᱮᱞ ᱯᱟᱲᱟᱜ ᱠᱟᱛᱮᱜ ᱦᱩᱭᱩᱜ ᱠᱟᱱᱟ
ᱟᱪᱷᱟ ᱟᱪᱷᱟ
ᱛᱟᱦᱚᱞᱮ ᱫᱟᱜ ᱠᱚᱫᱚ ᱦᱟᱸᱜ ᱚᱠᱟᱞᱮᱠᱟ ᱟᱯᱮ ᱥᱮᱱ ᱫᱚ ᱫᱟᱜ ᱵᱟᱲᱟᱭᱮᱫ ᱜᱮᱭᱟᱭ ᱛᱚ
ᱦᱮᱸ ᱫᱟᱜ ᱫᱚᱭ ᱫᱟᱜ ᱵᱟᱲᱟᱭᱮᱫ ᱛᱟᱦᱮᱸᱫ ᱫᱚ ᱮᱠᱷᱚᱱ ᱫᱚ ᱱᱚᱭ ᱵᱟᱨᱫᱤᱱ ᱜᱟᱱ ᱫᱚ ᱟᱣᱨᱤ ᱫᱟᱹᱜᱟᱭ ᱟᱨᱠᱤ ᱟᱫᱚ ᱫᱟᱜ ᱠᱚ ᱡᱟᱜᱟᱱ ᱦᱮᱱᱟ ᱜᱮᱭᱟ ᱠᱷᱮᱛ ᱠᱚᱨᱮ ᱢᱟᱱᱮ
ᱦᱩᱸ
ᱦᱮᱸ ᱫᱟᱜ ᱟ ᱫᱚᱭ ᱡᱚᱨᱚ ᱯᱚᱨ ᱜᱮ ᱫᱚ ᱢᱟᱱᱮ ᱡᱚᱛᱚ ᱛᱚᱞ ᱵᱟᱲᱟ ᱦᱩᱭ ᱠᱟᱱᱟᱭ ᱠᱷᱮᱛ ᱟᱲᱮ ᱠᱚ ᱦᱳᱭ ᱥᱮ ᱟᱫᱚ ᱫᱟᱜ ᱠᱚᱫᱚ ᱠᱤᱪᱷᱩ ᱜᱟᱱ ᱫᱚ ᱦᱮᱱᱟᱜ ᱜᱮᱭᱟ ᱥᱤ ᱠᱚᱫᱚ ᱜᱟᱱᱚᱜ ᱠᱟᱱᱟ ᱟᱨᱠᱤ
ᱟᱪᱷᱟ
ᱦᱳᱭ ᱟᱫᱚ
ᱪᱮᱫ ᱞᱟᱹᱭ ᱵᱮᱱ
ᱦᱳᱭ ᱢᱟᱱᱮ ᱱᱚᱱᱛᱮ ᱡᱮᱢᱚᱱ ᱟᱞᱮ ᱥᱮᱫ ᱫᱚ ᱮᱸ ᱦᱷᱩᱸ ᱱᱚᱣᱟ ᱥᱮᱨᱢᱟ ᱡᱟᱹᱲᱤ ᱫᱟᱜ ᱥᱟᱶ ᱥᱟᱶ ᱛᱮ ᱡᱟᱦᱟᱸ ᱢᱟᱱᱮ ᱥᱤᱞᱳ ᱠᱚ ᱦᱮᱱᱟᱜᱼᱟ ᱦᱳᱭ ᱥᱮ ᱥᱤᱞᱩ ᱠᱚ ᱟᱨ ᱛᱟᱨ ᱦᱳᱭ ᱡᱟᱦᱟᱱᱟᱜ ᱡᱟᱦᱱᱟᱜ ᱱᱟᱞᱢᱟᱨᱥᱟᱞ ᱠᱚ ᱦᱮᱱᱟᱜᱼᱟ ᱦᱳᱭᱥᱮ ᱛᱚ ᱥᱮᱨᱢᱟ ᱡᱟᱲᱤ ᱫᱟᱜ ᱵᱟᱝᱞᱮ ᱧᱟᱢ ᱞᱮᱠᱷᱟᱱ ᱱᱚᱜ ᱱᱚᱣᱟ ᱟᱸ ᱥᱮᱞᱩ ᱥᱮ ᱱᱚᱣᱟ ᱥᱟᱯ ᱢᱟᱨᱥᱟᱞ ᱢᱤᱱᱤ ᱠᱚ ᱛᱮᱜᱮ ᱫᱟᱜ ᱠᱚ ᱢᱟᱱᱮ ᱯᱟᱣ ᱠᱟᱛᱮᱜ ᱦᱳᱭ ᱟᱫᱚ ᱢᱟᱱᱮ ᱪᱟᱥ ᱠᱟᱢᱤ ᱠᱚ ᱟᱫᱚᱞᱮ ᱮᱦᱚᱵ ᱜᱮᱭᱟ ᱥᱮ ᱪᱟᱞᱩᱭ ᱜᱮᱭᱟ ᱞᱮ ᱦᱳᱭ ᱥᱮ
ᱦᱩᱸ
ᱠᱮ ᱦᱩᱸᱩᱸ ᱟᱯᱮ ᱥᱮᱫ ᱫᱚ ᱟᱯᱮ ᱥᱮᱫ ᱫᱚ ᱵᱚᱞᱮ ᱥᱮᱨᱢᱟ ᱡᱟᱲᱤ ᱫᱟᱜ ᱵᱟᱫᱛᱮ ᱟᱨ ᱢᱟᱱᱮ ᱩᱸ ᱪᱮᱫ ᱛᱮᱯᱮ ᱪᱟᱥ ᱜᱮᱭᱟ ᱥᱮ ᱥᱮᱨᱢᱟ ᱡᱟᱲᱤ ᱫᱟᱜ ᱜᱮᱯᱮ ᱛᱟᱸᱜᱤᱭᱟ
ᱟᱞᱮ ᱥᱮᱱ ᱫᱚ ᱦᱟᱸᱜ ᱢᱮᱱ ᱜᱟᱱᱚᱜᱼᱟ ᱥᱮᱨᱢᱟ ᱡᱟᱲᱤ ᱫᱟᱜ ᱜᱮ ᱡᱟᱥᱛᱤ ᱞᱮ ᱵᱷᱚᱨᱥᱟᱣᱟᱜ ᱜᱮᱭᱟ ᱟᱨ ᱚᱱᱟ ᱢᱤᱞᱤ ᱢᱤᱱᱤ ᱠᱚ ᱥᱮ ᱥᱮᱞᱚ ᱠᱚᱫᱚ ᱦᱚᱸᱱᱠᱟ ᱵᱟᱝᱠᱚ ᱵᱮᱵᱚᱦᱟᱨ ᱜᱮᱭᱟ ᱪᱟᱥ ᱠᱟᱹᱢᱤ ᱨᱮᱫᱚ ᱥᱮ ᱚᱱᱟ ᱦᱩᱲᱩ ᱨᱚᱦᱭᱟᱜ ᱨᱚᱦᱚᱭ ᱨᱮᱫᱚ ᱵᱟᱝᱠᱚ ᱵᱮᱵᱚᱦᱟᱨᱟ ᱮᱴᱟᱜ ᱡᱤᱨᱤ ᱪᱟᱥ ᱨᱮᱫᱚᱠᱚ ᱵᱮᱵᱚᱦᱟᱨᱟ ᱛᱚ ᱚᱱᱟ ᱦᱩᱲᱩ ᱨᱚᱦᱚᱭ ᱫᱚ ᱵᱟᱝᱠᱚ ᱵᱮᱵᱚᱦᱟᱨ ᱟᱨ ᱡᱚᱛᱚᱠᱷᱤᱱ ᱦᱟᱸᱜ ᱱᱚᱣᱟ ᱥᱮᱨᱢᱟᱡ ᱥᱮᱨᱢᱟ ᱡᱟᱹᱲᱤᱛᱮ ᱵᱟᱸᱫᱽ ᱠᱚ ᱵᱟᱝ ᱯᱮᱨᱮᱡᱚᱜᱼᱟ ᱥᱮ ᱯᱩᱨᱟ ᱵᱟᱝ ᱯᱮᱨᱮᱡᱚᱜᱼᱟ ᱩᱱ ᱜᱷᱟᱹᱲᱤᱡ ᱫᱚ ᱦᱟᱸᱜ ᱪᱟᱥ ᱫᱚ ᱚᱱᱠᱟ ᱚᱱᱠᱟ ᱫᱚ ᱦᱟᱸᱜ ᱵᱟᱝ ᱦᱩᱭᱩᱜ ᱫᱟᱞᱮ ᱜᱮᱭᱟ ᱵᱟᱹᱫᱽ ᱨᱮ ᱦᱳᱭᱼᱟ ᱥᱮ ᱵᱟᱹᱭᱦ ᱵᱟᱹᱭᱦᱟᱹᱲ ᱨᱮ ᱦᱳᱭᱼᱟ ᱚᱱᱠᱟ ᱵᱟᱸᱫᱽ ᱠᱚ ᱵᱟᱝ ᱦᱩᱭ ᱞᱮᱱᱠᱷᱟᱱᱡ ᱫᱚ ᱵᱟᱝ ᱦᱩᱭᱩᱜ ᱜᱮᱭᱟ ᱟᱯᱮ ᱥᱮᱱ ᱫᱚ ᱥᱮᱞᱳᱫ ᱥᱮᱞᱳᱫᱚᱠᱚ ᱞᱟᱜᱟᱣ ᱜᱮᱭᱟ ᱛᱚ ᱛᱟᱦᱚᱞᱮ
ᱦᱮᱸ ᱥᱮᱞᱳ ᱠᱚ ᱥᱟᱞᱢᱟᱨᱥᱟᱞ ᱠᱚ ᱱᱚᱣᱟ ᱠᱚᱫᱚ ᱞᱟᱜᱟᱣ ᱦᱩᱭᱩᱜ ᱜᱮᱭᱟ ᱢᱟᱱᱮ ᱥᱮᱨᱢᱟ ᱡᱟᱹᱲᱤ ᱫᱟᱜ ᱡᱩᱫᱤ ᱠᱟᱹᱡ ᱠᱚᱢᱚᱜ ᱠᱷᱟᱱ ᱟᱨᱠᱤ ᱦᱳᱭᱥ᱾ ᱟᱫᱚ ᱦᱚᱭᱛᱚ ᱚᱛ ᱥᱮᱨᱢᱟ ᱡᱟᱹᱲᱤ ᱩᱱᱟᱹᱜ ᱜᱟᱱ ᱵᱟᱭ ᱫᱟᱜ ᱞᱟᱜᱟᱭ ᱡᱮ ᱠᱟᱹᱢᱤ ᱮᱦᱚᱵᱮᱱᱟ ᱦᱳᱭ ᱥᱮ ᱱᱚᱜᱼᱚᱭ ᱡᱮᱢᱚᱱ ᱱᱤᱭᱟᱹ ᱫᱷᱟᱣ ᱜᱮ ᱡᱮᱢᱚᱱᱮ ᱤᱭᱟᱹ ᱠᱮᱫᱟ ᱱᱚᱜ-ᱚᱭ ᱵᱟᱨ ᱫᱤᱱ ᱫᱚ ᱮᱠᱟᱞ ᱜᱮ ᱫᱟᱜ ᱵᱟᱹᱱᱩᱜᱼᱟ ᱦᱳᱭ ᱥᱮ ᱥᱮᱨᱢᱟ ᱡᱟᱹᱲᱤ ᱵᱟᱹᱱᱩᱜᱼᱟ ᱛᱟᱦᱚᱞᱮ ᱟᱫᱚ ᱡᱟᱦᱟᱸ ᱠᱚ ᱜᱷᱩᱴᱩ ᱧᱚᱜ ᱡᱟᱭᱜᱟ ᱚᱱᱟ ᱠᱚᱨᱮ ᱫᱚ ᱫᱟᱜ ᱠᱚ ᱧᱮᱞ ᱦᱩᱭᱩᱜ ᱠᱟᱱᱟ ᱢᱟᱱᱮ ᱟᱸᱡᱮᱫ ᱜᱚᱫᱚᱜ ᱠᱟᱱᱟ ᱦᱳᱭᱥᱮ ᱟᱨ ᱚᱱᱟ ᱩᱱᱟᱜ ᱠᱚᱢ ᱫᱟᱜ ᱫᱚ ᱢᱟᱱᱮ ᱵᱟᱠᱚ ᱥᱤ ᱞᱟᱹᱜᱤᱫᱚᱜᱼᱟ ᱦᱳᱭ ᱥᱮ ᱢᱟᱱᱮ ᱫᱚᱢᱮ ᱡᱮᱴᱠᱮᱜ-ᱟ ᱥᱮ ᱟᱞᱮ ᱫᱚ ᱢᱟᱴᱭᱟᱹᱲ ᱦᱟᱥᱟ ᱦᱚᱲ
ᱦᱩᱸ
ᱦᱩᱸ ᱚᱱᱟ ᱠᱷᱟᱛᱤᱨ ᱜᱮ ᱟᱫᱚ ᱚᱱᱮ ᱠᱟᱹᱡ ᱫᱟᱜ ᱫᱚ ᱞᱟᱜᱟᱫ ᱛᱟᱞᱮᱭᱟ ᱟᱨᱠᱤ ᱰᱷᱮᱨ ᱧᱚᱜ᱾ ᱟᱫᱚ ᱛᱟᱦᱚᱞᱮ ᱮ ᱟᱫᱚ ᱚᱱᱟ ᱥᱚᱢᱚᱭ ᱦᱚᱸ ᱟᱫᱚ ᱱᱚᱣᱟ ᱡᱟᱦᱟᱸ ᱥᱮᱞᱳ ᱞᱤᱱ ᱞᱟᱹᱭᱠᱮᱫ, ᱦᱳᱭ ᱥᱮᱞᱳ ᱵᱟᱝᱠᱷᱟᱱ ᱱᱚᱣᱟ ᱢᱤᱱᱤ ᱚᱱᱟ ᱠᱚᱜᱮ ᱱᱚᱣᱟ ᱛᱮᱜᱮ ᱛᱚ ᱫᱟᱜ ᱠᱚᱞᱮ ᱯᱟᱣᱟᱭ ᱛᱮ ᱟᱫᱚᱞᱮ ᱥᱤ ᱜᱮᱭᱟ᱾
ᱟᱪᱪᱷᱟ ᱟᱨ ᱢᱟᱱᱮ ᱪᱮᱫ ᱤᱧ ᱞᱟᱹᱭᱟ ᱟᱫᱚ ᱥᱮᱞᱚ ᱛᱮᱜᱮ, ᱟᱫᱚ ᱥᱟᱱᱟᱢ ᱦᱚᱲᱟᱜ ᱜᱮ ᱥᱮᱞᱚ ᱦᱮᱱᱟᱜ ᱜᱮᱭᱟ ᱥᱮ ᱚᱱᱮ ᱟᱯᱮ ᱠᱚᱣᱟᱜ ᱜᱮ ᱦᱮᱱᱟᱜ ᱠᱟᱜᱼᱟ?
ᱟᱫᱚ ᱵᱟᱝ ᱜᱚᱝᱠᱮ ᱚᱱᱠᱟ ᱫᱚ ᱵᱟᱝ, ᱥᱤᱞᱩ ᱠᱚᱫᱚ ᱡᱮᱢᱚᱱ ᱡᱟᱦᱟᱸ, ᱡᱟᱦᱟᱸ ᱥᱮᱞᱳ ᱫᱚ ᱥᱮᱞᱳ ᱫᱚ ᱡᱟᱦᱟᱸᱭ ᱜᱮᱠᱚ ᱞᱟᱜᱟᱣ ᱟᱠᱟᱫᱟ ᱦᱳᱭ ᱥᱮ
ᱦᱮᱸ
ᱟᱫᱚ ᱚᱱᱮ ᱚᱱᱟ ᱫᱚ ᱡᱟᱦᱟᱸᱭ ᱜᱮ ᱫᱟᱜ ᱠᱚ ᱯᱟᱣᱟᱭ ᱫᱟᱲᱮᱭᱟᱜᱼᱟ ᱟᱨᱠᱤ ᱢᱟᱱᱮ ᱱᱤᱡᱮᱨᱟᱜ ᱢᱮᱥᱤᱱ ᱤᱫᱤ ᱠᱟᱛᱮ᱾ ᱦᱳᱭ ᱥᱮ ᱱᱤᱡᱮᱨᱟᱜ, ᱱᱤᱡᱮᱨᱟᱜ ᱢᱤᱥᱤᱱ ᱤᱫᱤ ᱠᱟᱛᱮᱜ ᱚᱱᱟ ᱱᱤᱡᱮ ᱥᱩᱱᱩᱢ ᱫᱩᱞ ᱠᱟᱛᱮ ᱦᱳᱭᱥᱮ᱾ ᱛᱚ ᱥᱩᱱᱩᱢ ᱟᱨ ᱵᱟᱠᱷᱟᱡ ᱡᱩᱫᱤ ᱡᱟᱦᱟᱸᱭ ᱚᱱᱟ ᱠᱟᱨᱮᱱᱴ ᱫᱤᱭᱮ ᱡᱟᱦᱟᱸᱭᱟᱜ ᱢᱟᱱᱮ ᱢᱤᱥᱤᱱ ᱛᱟᱠᱚ ᱢᱚᱴᱚᱨ, ᱛᱟᱦᱚᱞᱮ ᱚᱱᱟ ᱫᱚ ᱠᱟᱨᱮᱱᱴ ᱛᱮ ᱱᱤᱡᱮᱨᱟᱜ ᱠᱚ ᱤᱫᱤᱭᱟ ᱱᱤᱡᱮ ᱠᱚ ᱪᱟᱹᱞᱩᱭᱟ ᱟᱨᱠᱤ ᱦᱳᱭᱥᱮ, ᱟᱨ ᱡᱟᱦᱟᱸ ᱱᱚᱣᱟ ᱥᱟᱨᱢᱟᱨᱥᱟᱞ ᱠᱚ ᱟᱨᱠᱤ ᱡᱟᱦᱟᱸ ᱢᱤᱱᱤ ᱵᱚᱱ ᱢᱮᱛᱟᱜ ᱠᱟᱱᱟ ᱚᱱᱟ ᱢᱤᱱᱤ ᱛᱚ, ᱡᱟᱦᱟᱸᱭ ᱚᱱᱠᱟᱭ ᱡᱟᱦᱟᱸᱭᱟᱜ ᱢᱤᱱᱤ ᱛᱟᱭ ᱩᱱᱤᱜᱮ ᱫᱟᱜ ᱠᱚᱭ ᱟᱜᱩᱭᱟᱭ ᱟᱨ ᱚᱱᱠᱟ ᱢᱟᱱᱮ ᱱᱚᱣᱟ ᱵᱤᱜᱷᱟᱹ ᱨᱮ ᱚᱱᱠᱟ ᱯᱚᱭᱥᱟ ᱠᱚ ᱦᱟᱛᱟᱣ ᱜᱮᱭᱟ ᱟᱨᱠᱤ ᱱᱚᱣᱟ ᱥᱤᱡᱤᱱ ᱠᱮ ᱥᱤᱡᱤᱱ᱾
ᱟᱪᱪᱷᱟ
ᱦᱮᱸ
ᱟᱞᱮ ᱥᱮᱫ ᱜᱚᱝᱠᱮ ᱟᱞᱮ ᱥᱮᱱ ᱫᱚ ᱱᱚᱣᱟ ᱠᱚᱫᱚ ᱦᱟᱸᱜ ᱱᱚᱝᱠᱟ ᱫᱚ ᱦᱟᱸᱜ ᱵᱟᱝᱠᱚ ᱵᱮᱵᱚᱦᱟᱨ ᱜᱮᱭᱟ ᱟᱨ ᱠᱷᱮᱛ ᱦᱚᱸ ᱢᱤᱫ ᱞᱤᱛᱟᱹᱲ ᱫᱚ ᱵᱟᱹᱱᱩᱜ ᱛᱟᱠᱚᱣᱟ᱾ ᱡᱮᱢᱚᱱ ᱟᱞᱮᱭᱟᱜ ᱫᱚ ᱱᱚᱸᱰᱮ ᱢᱮᱱᱟᱜ ᱠᱷᱟᱱ ᱟᱨᱚ ᱦᱟᱱᱛᱮ ᱟᱹᱰᱤᱜᱟᱱ ᱠᱷᱮᱛ ᱦᱟᱱᱛᱮ ᱱᱟᱛᱮ ᱨᱮ ᱦᱮᱱᱟᱜ ᱟᱠᱟᱫᱟ᱾ ᱢᱤᱫᱴᱷᱮᱱ ᱫᱚ ᱡᱚᱛᱚ ᱫᱚ ᱵᱟᱹᱱᱩᱜ ᱛᱟᱞᱮᱭᱟ ᱟᱹᱰᱤ ᱯᱷᱟᱨᱟᱠ ᱯᱷᱟᱨᱟᱠ ᱜᱮᱛᱟᱞᱮᱭᱟ ᱾ ᱟᱫᱚ ᱚᱱᱟ ᱠᱷᱟᱹᱛᱤᱨ ᱜᱮ ᱦᱟᱸᱜ ᱚᱱᱠᱟᱱᱟᱜ ᱥᱩᱵᱤᱫᱟ ᱠᱚᱫᱚ ᱦᱟᱸᱜ ᱵᱟᱝ ᱠᱚ ᱤᱫᱤᱭ ᱠᱟᱫᱟ ᱛᱟᱨᱯᱚᱨᱮ ᱦᱩᱭᱩᱜ ᱠᱟᱱᱟ ᱟᱞᱮᱥᱮᱱ ᱫᱚ ᱟᱹᱰᱤ ᱞᱟᱛᱟᱨ ᱨᱮᱜᱮ ᱫᱟᱜ ᱫᱚ ᱛᱟᱦᱮᱸᱱ ᱜᱮᱭᱟ ᱛᱚ ᱵᱩᱨᱩ ᱫᱤᱥᱚᱢ ᱦᱚᱲ ᱛᱚ ᱾
ᱟᱪᱪᱷᱟ ᱟᱪᱪᱷᱟ
ᱤᱱᱠᱟᱹ ᱦᱩᱭ ᱵᱟᱲᱟᱜ ᱜᱮᱭᱟ ᱾
ᱟᱪᱪᱷᱟ ᱟᱫᱚ ᱜᱚᱝᱠᱮ ᱢᱟᱱᱮ ᱟᱞᱮ ᱫᱚ ᱢᱟᱱᱮ ᱵᱤᱞᱟᱹᱛ ᱫᱤᱥᱚᱢ ᱦᱚᱲ ᱛᱚ, ᱛᱚ ᱟᱞᱮ ᱫᱚᱞᱮ ᱵᱟᱲᱟᱭ ᱜᱮᱭᱟ ᱡᱮ ᱢᱟᱱᱮ ᱚᱱᱛᱮ ᱵᱩᱨᱩ ᱡᱟᱯᱟᱜ ᱥᱮᱫ ᱫᱚ ᱢᱟᱱᱮ ᱡᱷᱟᱨᱱᱟ ᱠᱚ ᱫᱚᱢᱮ ᱮᱸ ᱛᱟᱦᱮᱸᱱ ᱛᱟᱯᱮ ᱜᱮᱭᱟ ᱥᱮ ᱡᱷᱟᱨᱱᱟ ᱠᱚ ᱫᱚᱢᱮ ᱛᱟᱦᱮᱸᱱ ᱜᱮᱭᱟ ᱾ ᱛᱚ ᱚᱱᱟ ᱡᱷᱟᱱᱟ ᱫᱟᱜ ᱠᱚᱫᱚ ᱢᱟᱱᱮ ᱯᱮ ᱧᱟᱢ ᱜᱮᱭᱟ ᱥᱮ ᱵᱟᱝ ᱚᱱᱟ ᱠᱚᱫᱚ ᱯᱮ ᱵᱮᱵᱚᱦᱟᱨ ᱜᱮᱭᱟ ᱥᱮ ᱵᱟᱝ?
ᱵᱩᱨᱩ ᱨᱮᱱᱟᱜ ᱡᱷᱟᱨᱱᱟ ᱫᱚᱦᱚᱸ ᱟᱞᱮ ᱫᱚ ᱵᱟᱝᱞᱮ ᱧᱟᱢᱟ ᱛᱚᱵᱮ ᱱᱚᱣᱟ ᱤᱭᱟᱹ ᱵᱟᱫᱽ ᱾ ᱛᱳ ᱢᱟᱱᱮ ᱪᱮᱫ ᱤᱧ ᱞᱟᱹᱭᱟ ᱡᱷᱟᱨᱱᱟ ᱫᱟᱜ ᱫᱚ ᱵᱟᱝ ᱩᱱᱟᱹᱜ ᱫᱚ ᱵᱟᱹᱱᱩᱜ ᱜᱮᱭᱟ ᱟᱞᱮ ᱥᱮᱱ ᱫᱚ ᱾
ᱟᱪᱪᱷᱟ,
ᱛᱟᱞᱦᱮ ᱱᱤᱭᱟᱹ ᱦᱩᱲᱩ ᱵᱟᱫᱽ ᱠᱟᱛᱮᱜ ᱦᱟᱸᱜ ᱟᱨ ᱚᱠᱟ ᱠᱚᱯᱮ ᱪᱟᱥ ᱵᱟᱲᱟᱭ ᱜᱮᱭᱟ ᱟᱯᱮ ᱫᱚ?
ᱟᱫᱚ ᱜᱚᱝᱠᱮ ᱱᱚᱣᱟ ᱦᱩᱲᱩ ᱠᱚ ᱪᱟᱵᱟ ᱞᱮᱱᱠᱷᱟᱱ ᱜᱮ ᱡᱮᱢᱚᱱ ᱟᱫᱚ ᱾ ᱢᱟᱱᱮ ᱛᱩᱲᱤ ᱦᱳᱭ ᱥᱮ ᱛᱩᱲᱤ ᱵᱟᱝᱠᱷᱟᱱ ᱱᱚᱣᱟ ᱾ ᱟᱹᱞᱩ ᱚᱱᱟ ᱠᱚᱞᱮ ᱪᱟᱥ ᱵᱟᱲᱟᱭ ᱜᱮᱭᱟ ᱾ ᱟᱫᱚ ᱛᱟᱦᱟᱞᱮ ᱟᱨ ᱜᱚᱝᱠᱮ ᱛᱟᱞᱮ ᱟᱯᱮ ᱫᱚ ᱢᱟᱱᱮ ᱥᱮᱨᱢᱟ ᱨᱮ ᱛᱤᱱ ᱵᱟᱨ ᱯᱮ ᱪᱟᱥ ᱜᱮᱭᱟ?
ᱪᱤᱞᱠᱟ?
ᱢᱟᱱᱮ ᱟᱯᱮ ᱫᱚ ᱛᱟᱦᱞᱮ ᱥᱮᱨᱢᱟ ᱨᱮ ᱛᱤᱱ ᱵᱟᱨ ᱯᱮ ᱪᱟᱥ ᱜᱮᱭᱟ?
ᱚ ᱦᱩᱲᱩ ᱫᱚ ᱦᱟᱸᱜ ᱟᱞᱮᱫᱚ ᱥᱮᱨᱢᱟ ᱨᱮ ᱡᱟᱦᱟᱸᱭ ᱵᱟᱹᱭᱦᱟᱹᱲ ᱠᱷᱮᱛ ᱠᱟᱱ ᱛᱟᱠᱚᱣᱟ ᱾
ᱦᱩᱸ ᱦᱩᱸ,
ᱞᱟᱛᱟᱨ ᱨᱮ ᱡᱟᱦᱟᱸᱭᱟᱜ ᱠᱷᱮᱛ ᱢᱮᱱᱟᱜ ᱛᱟᱠᱚᱣᱟ ᱩᱱᱠᱩ ᱫᱚ ᱥᱮᱨᱢᱟ ᱨᱮ ᱵᱟᱨ ᱫᱷᱟᱣ ᱠᱚ ᱾ ᱪᱟᱥ ᱪᱟᱥᱟ ᱟᱨ ᱟᱞᱮ ᱠᱚᱫᱚ ᱦᱟᱸᱜ ᱚᱱᱠᱟ ᱫᱚ ᱵᱟᱹᱭᱦᱟᱹᱲ ᱫᱚ ᱵᱟᱹᱱᱩᱜ ᱛᱟᱞᱮᱭᱟ ᱢᱮᱱ ᱜᱟᱱᱚᱜᱼᱟ ᱾ ᱵᱟᱹᱫᱽ ᱨᱮᱜᱮ ᱡᱟᱹᱥᱛᱤ ᱦᱮᱱᱟᱜ ᱛᱟᱞᱮᱭᱟ ᱟᱫᱚ ᱚᱱᱟ ᱠᱷᱟᱹᱛᱤᱨ ᱛᱮ ᱦᱟᱸᱜ ᱟᱞᱮᱫᱚ ᱥᱮᱨᱢᱟᱨᱮ ᱢᱤᱫ ᱫᱷᱟᱣ ᱜᱮᱞᱮ ᱪᱟᱥᱟ ᱾ ᱟᱨ ᱡᱟᱦᱟᱸᱭᱟᱜ ᱵᱟᱹᱫᱽ ᱞᱟᱛᱟᱨ ᱠᱚᱨᱮ ᱦᱮᱱᱟᱜ ᱛᱟᱠᱚᱣᱟ ᱩᱱᱠᱩ ᱫᱚ ᱵᱟᱨ ᱫᱷᱟᱣ ᱠᱚ ᱪᱟᱥ ᱜᱮᱭᱟ ᱾
ᱟᱪᱪᱷᱟ ᱟᱪᱪᱷᱟ,
ᱛᱟᱯᱚᱨᱮ ᱦᱩᱭᱩᱜ ᱠᱟᱱᱟ ᱟᱞᱮ ᱫᱚ ᱦᱟᱸᱜ ᱵᱟᱸᱫᱽ ᱯᱚᱛᱤ ᱵᱚᱪᱷᱚᱨ ᱫᱚ ᱚᱝᱠᱟ ᱵᱟᱝᱞᱮ ᱟᱸᱡᱮᱫ ᱜᱮᱭᱟ ᱥᱮ ᱟᱹᱰᱤ ᱞᱟᱹᱴᱩ ᱫᱚᱦᱟᱸᱜ ᱵᱟᱝ ᱠᱟᱱ ᱛᱟᱞᱮᱭᱟ ᱡᱟᱦᱟᱸ ᱫᱚ ᱾ ᱚᱱᱟ ᱵᱟᱸᱫᱷ ᱨᱮᱭᱟᱜ ᱫᱟᱜ ᱛᱮ ᱥᱟᱨᱟ ᱵᱚᱪᱷᱚᱨ ᱜᱮ ᱟᱨ ᱵᱟᱨ ᱫᱷᱟᱣ ᱠᱟᱛᱮ ᱪᱟᱥ ᱜᱟᱱᱚᱜ ᱞᱮᱠᱟ ᱫᱚ ᱾ ᱚᱱᱟ ᱫᱚ ᱫᱩ ᱵᱚᱪᱷᱚᱨ ᱾ ᱯᱚᱨ ᱯᱚᱨ ᱜᱮ ᱵᱚᱫᱚᱞ ᱟᱞᱮ ᱦᱚᱭᱛᱚ ᱱᱤᱭᱟᱹ ᱵᱚᱪᱷᱚᱨ ᱫᱚ ᱾ ᱱᱤᱭᱟᱹ ᱵᱟᱨ ᱵᱚᱪᱷᱚᱨ ᱫᱚ ᱟᱞᱮ ᱵᱟᱸᱫᱷ ᱛᱟᱦᱮᱱ ᱛᱟᱞᱮᱭᱟ ᱟᱨ ᱜᱷᱚᱨᱮ ᱫᱩ ᱵᱚᱪᱷᱚᱨ ᱫᱚ ᱦᱟᱸᱜ ᱪᱮᱛᱟᱱ ᱫᱷᱟᱨᱮ ᱱᱟᱜ ᱦᱩᱭᱩᱜᱼᱟ ᱾ ᱟᱫᱚ ᱚᱱᱟ ᱠᱷᱟᱹᱛᱤᱨ ᱛᱮ ᱾ ᱥᱮᱨᱢᱟᱨᱮ ᱪᱤᱧ ᱢᱮᱱᱟ ᱡᱟᱦᱟᱸᱭᱟᱜ ᱠᱷᱮᱛ ᱡᱟᱦᱟᱸ ᱪᱮᱫ ᱤᱧ ᱞᱟᱹᱭᱟ ᱵᱟᱹᱫᱽ ᱾ ᱦᱟᱹᱴ ᱵᱟᱹᱭᱦᱟᱹᱲ ᱡᱟᱦᱟᱸᱭ ᱵᱟᱸᱫᱽ ᱞᱟᱛᱟᱨ ᱨᱮ ᱦᱮᱱᱟᱜ ᱛᱟᱠᱚᱣᱟ ᱩᱱᱠᱩ ᱜᱮᱠᱚ ᱪᱟᱥ ᱵᱟᱲᱟᱭᱟ ᱟᱨ ᱵᱟᱹᱲᱛᱤ ᱨᱮ ᱫᱚ ᱵᱟᱝ ᱟᱯᱮᱫᱚ ᱛᱤᱱ ᱵᱟᱨ ᱯᱮ ᱪᱟᱥ ᱜᱮᱭᱟ?
ᱟᱫᱚ ᱟᱞᱮᱫᱚ ᱥᱮᱨᱢᱟ ᱠᱷᱟᱱ ᱾ ᱢᱟᱱᱮ ᱯᱮ ᱫᱦᱟᱣ ᱞᱮ ᱪᱟᱥ ᱜᱮᱭᱟ ᱟᱨᱠᱤ ᱦᱳᱭᱥᱮ ᱾
ᱦᱩᱸ
ᱟᱫᱚ ᱱᱮᱜᱼᱮ ᱡᱮᱢᱚᱱ ᱮ ᱱᱚᱣᱟ ᱾ ᱵᱚᱨᱥᱟ ᱨᱮᱫᱚ ᱦᱚᱜᱚᱭ ᱡᱮᱢᱚᱱ ᱦᱳᱲᱳ ᱠᱚ ᱪᱟᱥ ᱵᱟᱲᱟ ᱦᱩᱭᱩᱜ ᱠᱟᱱ ᱜᱮᱭᱟ ᱾
ᱦᱩᱸ
ᱟᱫᱚ ᱱᱚᱣᱟ ᱦᱳᱲᱳ ᱠᱚ ᱡᱚᱠᱷᱚᱱ ᱜᱮ ᱦᱳᱭᱳᱜ ᱛᱟᱵᱚᱱᱟ ᱦᱚᱭ ᱯᱩᱨᱟᱹᱜᱼᱟ ᱦᱳᱭᱥᱮ ᱾ ᱛᱚ ᱚᱱᱟ ᱥᱚᱢᱚᱭ ᱫᱚ ᱟᱫᱚ ᱱᱟᱜ ᱠᱷᱟᱱ ᱾ ᱮᱸ ᱛᱩᱲᱤ ᱠᱚ ᱥᱮ ᱟᱨ ᱦᱩᱭᱩᱜ ᱠᱟᱱᱟ ᱟᱹᱞᱩ ᱠᱚ ᱾ ᱦᱳᱭ ᱚᱱᱟ ᱠᱚᱞᱮ ᱪᱟᱥ ᱜᱮᱭᱟ ᱟᱨᱠᱤ᱾ ᱟᱫᱚ ᱦᱚᱜ-ᱚᱱᱟ ᱠᱚᱜᱮᱞᱮ ᱪᱟᱥᱟ ᱛᱩᱲᱤ᱾ ᱟᱨ ᱱᱚᱛᱮ ᱟᱞᱩ ᱦᱳᱭ᱾ ᱟᱨ ᱚᱱᱟ ᱥᱟᱶ ᱥᱟᱶ ᱛᱮᱜᱮ ᱢᱟᱱᱮ ᱥᱚᱵᱽᱡᱤ ᱠᱚᱞᱮ ᱪᱟᱥ ᱜᱮᱭᱟ ᱟᱨᱠᱤ᱾ ᱥᱚᱵᱡᱤ ᱠᱚᱫᱚ ᱢᱟᱱᱮ ᱡᱮ ᱢᱟᱱᱮ ᱚᱲᱟᱜ ᱡᱚᱢ ᱞᱮᱠᱟᱫᱚ ᱡᱮᱢᱚᱱ ᱪᱟᱥ ᱦᱳᱭᱳᱜ ᱢᱟ᱾ ᱡᱟᱛᱮ ᱢᱟᱱᱮ ᱢᱮᱥ ᱥᱮ ᱡᱚᱢ ᱫᱚ ᱪᱟᱞᱟᱜ ᱢᱟ ᱟᱨᱠᱤ ᱚᱱᱟ ᱥᱚᱵᱽᱡᱤ ᱱᱤᱡᱮᱨᱟᱜ᱾ ᱚᱲᱟᱜ ᱨᱮᱱᱟᱜ ᱡᱚᱢ ᱫᱚ ᱪᱟᱞᱟᱜ ᱢᱟ ᱚᱱᱠᱟ ᱫᱚᱞᱮ ᱪᱟᱥ ᱜᱮᱭᱟ ᱟᱨᱠᱤ᱾ ᱦᱳᱭᱥᱮ ᱟᱨ ᱱᱚᱣᱟ ᱟ ᱛᱩᱲᱤ ᱠᱚ ᱢᱟᱱᱮ ᱛᱩᱲᱤ ᱠᱚ ᱛᱟᱨᱯᱚᱨ ᱱᱚᱣᱟ ᱟᱹᱞᱩ᱾ ᱠᱚ ᱪᱟᱜ-ᱟ ᱢᱟᱱᱮ ᱚᱱᱟᱞᱮ ᱥᱟᱢᱴᱟᱣ ᱠᱩᱲᱟᱹᱣ ᱞᱮᱠᱷᱟᱱ ᱜᱮ᱾ ᱟᱫᱚ ᱢᱟᱱᱮ ᱩᱱᱫᱚ ᱟᱫᱚ ᱠᱷᱚᱥᱚᱞᱟ ᱞᱮ ᱪᱟᱥ ᱜᱮᱭᱟ ᱟᱨᱠᱤ᱾
ᱟᱪᱪᱷᱟ ᱦᱮᱸ ᱟᱵᱮᱱ ᱵᱮᱱ ᱞᱟᱹᱭ ᱠᱮᱫᱟ ᱛ ᱛᱩᱲᱤ ᱠᱚ ᱦᱮᱸ ᱟᱞᱮ ᱥᱮᱱ ᱦᱚ ᱛᱩᱲᱤ ᱠᱚᱫᱚ ᱠᱚ ᱪᱟᱥ ᱵᱟᱲᱟᱭ ᱜᱮᱭᱟ ᱟᱨ
ᱦᱩᱸ᱾
ᱱᱚᱝᱠᱟ ᱦᱩᱭᱩᱜ ᱜᱮᱭᱟ ᱱᱟ ᱦᱩᱲᱩ ᱠᱚ ᱡᱟᱦᱟᱸᱭ ᱱᱟ ᱞᱮ ᱤᱨ ᱠᱮᱫᱟ ᱛᱚ ᱦᱟᱜ ᱤᱱᱟᱹ ᱯᱚᱨᱮ ᱠᱷᱮᱛ ᱠᱚᱞᱮ ᱥᱤ ᱫᱚᱦᱚ ᱟᱠᱟᱫ ᱜᱮ᱾ ᱟᱨ
ᱦᱮᱸ᱾
ᱛᱩᱲᱤ ᱠᱚᱫᱚᱞᱮ ᱪᱟᱥ ᱵᱟᱲᱟᱭ ᱜᱮᱭᱟ ᱥᱮ ᱟᱨ ᱮᱴᱟᱜ ᱠᱤᱪᱷᱩ ᱥᱚᱵᱽᱡᱤ ᱠᱚᱦᱚᱸ ᱞᱮ ᱪᱟᱥ ᱜᱮᱭᱟ᱾ ᱟᱫᱚ ᱦᱟᱸᱜ ᱚᱱᱠᱟ ᱡᱟᱹᱥᱛᱤ ᱛᱤ ᱫᱚ ᱵᱟᱝᱞᱮ ᱪᱟᱥ ᱜᱮᱭᱟ᱾
ᱛᱩᱲᱤ, ᱜᱚᱦᱩᱢ᱾ ᱟᱨ ᱚᱱᱟ ᱥᱚᱵᱽᱡᱤ ᱠᱚᱫᱚ ᱦᱩᱭᱩᱜ ᱠᱟᱱᱟ ᱪᱮᱫ ᱠᱚ ᱞᱟᱭ ᱦᱚᱪᱚ ᱠᱟᱫᱟ ᱠᱚᱸᱦᱰᱟ ᱠᱚ᱾ ᱦᱚᱛᱚᱫ ᱠᱚ, ᱜᱷᱟᱝᱜᱽᱨᱟ ᱠᱚ ᱵᱤᱞᱟᱹᱛᱤ ᱦᱚᱸ ᱱᱤᱭᱟᱹ ᱵᱟᱨ ᱪᱟᱥ ᱜᱮᱭᱟ ᱞᱮ ᱟᱞᱮ᱾ ᱱᱤᱭᱟᱹ ᱠᱚᱜᱮᱞᱮ ᱪᱟᱥ ᱵᱟᱲᱟᱭ ᱜᱮᱭᱟ᱾
ᱟᱪᱪᱷᱟ, ᱟᱪᱪᱷᱟ᱾
ᱟᱨ ᱛᱩᱲᱤ ᱦᱚᱸ ᱡᱟᱹᱥᱛᱤ ᱦᱟᱸᱜ ᱠᱚ ᱪᱟᱥ ᱜᱮᱭᱟ ᱛᱚ ᱚᱱᱟ ᱠᱚᱜᱮ, ᱚᱱᱟ ᱠᱚᱛᱮ ᱜᱮ ᱟᱞᱮᱭᱟᱜ ᱚᱲᱟᱜ ᱥᱚᱝᱥᱟᱨ ᱪᱟᱞᱟᱜ ᱛᱟᱞᱮ ᱜᱮᱭᱟ᱾
ᱟᱪᱪᱷᱟ, ᱟᱪᱪᱷᱟ᱾ ᱟᱫᱚ ᱜᱚᱝᱠᱮ ᱟᱯᱮ ᱫᱚ ᱦᱚᱭᱛᱚ ᱠᱚᱢ ᱜᱮᱯᱮ ᱪᱟᱥ ᱜᱮᱭᱟ ᱛᱩᱲᱤ? ᱟᱫᱚ ᱱᱟᱜᱠᱷᱟᱱ ᱟᱞᱮ ᱥᱮᱫ ᱫᱚ ᱢᱟᱱᱮ ᱚᱱᱟ ᱥᱟᱢ ᱢᱟᱨᱥᱟᱞ ᱠᱚ, ᱢᱤᱱᱤ ᱠᱚ, ᱥᱮᱞᱩ ᱠᱚ ᱦᱮᱱᱟᱜ ᱛᱮ ᱟᱫᱚ ᱢᱟᱱᱮ ᱚᱱᱟ ᱥᱩᱢᱟᱹᱭ ᱦᱚᱸ ᱛᱩᱲᱤ ᱠᱚ ᱥᱮ ᱠᱷᱚᱥᱞᱟ ᱠᱚᱢᱢᱟᱭ ᱰᱷᱮᱨ ᱧᱚᱜ ᱜᱮᱞᱮ ᱪᱟᱥ ᱜᱮᱭᱟ ᱟᱨᱠᱤ ᱟᱨ ᱢᱟᱱᱮ ᱱᱚᱣᱟ